ᱡᱚᱦᱟᱨ ᱜᱮ ᱜᱚᱝᱠᱮ
ᱵᱚᱠᱚ ᱦᱮᱸ ᱜᱚᱝᱠᱮ
ᱟᱪᱪᱷᱟ ᱟᱪᱪᱷᱟ ᱦᱳᱭ ᱜᱚᱝᱠᱮ ᱱᱟᱯᱟᱭ ᱜᱮ ᱟᱵᱮᱱ ᱜᱮ ᱚᱠᱟᱞᱮᱠᱟ?
ᱦᱮᱸ ᱟᱹᱞᱤᱧ ᱦᱚᱸ ᱢᱚᱴᱟ ᱢᱩᱴᱤ ᱱᱟᱯᱟᱭ ᱵᱟᱲᱟ ᱜᱮ ᱱᱚᱣᱟ ᱡᱟ ᱨᱚᱠᱚᱢ ᱴᱷᱟᱱᱰᱟ ᱜᱚᱨᱚᱢᱮ ᱫᱚᱦᱚᱭ ᱫᱟ ᱚᱱᱛᱮ ᱚᱠᱟ ᱞᱮᱠᱟ ᱦᱚᱭ ᱦᱤᱸᱥᱤᱫ ᱠᱚ?
ᱚᱱᱛᱮ ᱱᱚᱛᱮ ᱜᱚᱝᱠᱮ ᱫᱚᱢᱮᱭ ᱫᱟᱜᱽ ᱫᱟᱭ ᱱᱚᱛᱮ ᱫᱚ
ᱫᱚᱢᱮ ᱫᱟᱜᱽ
ᱦᱳᱭ ᱫᱚᱢᱮ ᱫᱟᱜᱽ
ᱛᱤᱥ ᱠᱷᱚᱱᱮ ᱛᱤᱥ ᱠᱷᱚᱱᱮ ᱫᱟᱜᱽ ᱮᱫᱟ ᱱᱚᱛᱮ ᱜᱚᱝᱠᱮ ᱫᱟᱜᱽ ᱫᱟᱭ ᱚᱱᱛᱮ ᱛᱤᱥ ᱠᱷᱚᱱᱮ ᱫᱟᱜᱽ ᱮᱫᱟ?
ᱛᱮ ᱫᱟᱜᱽ ᱫᱟᱭ ᱦᱚᱞᱟ ᱢᱟᱫᱷᱮᱨ ᱠᱷᱚᱱ᱾
ᱚ ᱫᱚᱢᱮ ᱜᱮᱥᱮ ᱪᱮᱫ
ᱦᱳᱭ ᱫᱚᱢᱮ ᱜᱮ
ᱟ ᱟᱪᱪᱷᱟ ᱟᱪᱪᱷᱟ ᱪᱷᱟ ᱪᱷᱟ
ᱦᱳᱭ ᱦᱳᱭ
ᱟᱻ ᱱᱚᱛᱮ ᱦᱚᱸᱭ ᱫᱟᱜᱽ ᱵᱟᱲᱟᱭᱮᱫ ᱜᱮᱭᱟ ᱫᱚᱢᱮᱜᱮ ᱛᱟᱯᱚᱨᱮ ᱱᱚᱜᱼᱚᱭ ᱛᱟᱞᱦᱮ ᱨᱚᱦᱚᱭ ᱠᱚᱫᱚ ᱚᱠᱟ ᱞᱮᱠᱟ ᱛᱤᱱ ᱡᱷᱟᱹᱞ ᱠᱮᱫᱟ ᱯᱮ?
ᱨᱚᱦᱚᱭ ᱠᱚᱫᱚ ᱱᱚᱜᱼᱚᱭ ᱠᱚ ᱥᱤᱭᱩᱜ ᱠᱚ ᱟᱨᱟᱢᱵᱚ ᱦᱩᱭ ᱠᱟᱱᱟ᱾
ᱟᱪᱪᱷᱟ ᱟᱪᱪᱷᱟ ᱟᱷᱟᱷᱟ ᱟᱪᱷᱟ ᱵᱟᱦ ᱟᱹᱰᱤ ᱢᱚᱸᱡᱽ ᱛᱚ ᱟᱪᱪᱷᱟ ᱟᱪᱪᱷᱟ
ᱟᱸ ᱚᱱᱛᱮ ᱛᱟᱞᱮ?
ᱛᱟᱞᱮᱡ ᱦᱮᱸ ᱜᱚᱝᱠᱮ ᱱᱚᱛᱮ ᱦᱚᱸ ᱠᱷᱟᱱ ᱦᱚᱜᱼᱚᱭ ᱛᱚ ᱟᱥᱟᱲ ᱵᱚᱸᱜᱟ ᱛᱚ ᱵᱚᱞᱚ ᱠᱟᱱᱟ ᱟᱥᱟᱲ ᱵᱚᱸᱜᱟ ᱯᱟᱨᱚᱢᱚᱜ ᱠᱟᱱᱟ ᱱᱚᱜᱼᱚᱭ ᱛᱟᱯᱚᱨᱮ ᱠᱷᱟᱱ ᱟᱞᱮ ᱫᱚ ᱠᱷᱟᱱ ᱵᱤᱞᱟᱹᱛ ᱫᱤᱥᱚᱢ ᱛᱚ ᱟ ᱛᱮᱫᱚ ᱨᱚᱦᱚᱭ ᱠᱚᱫᱚ ᱠᱷᱟᱱ ᱞᱟᱦᱟ ᱧᱚᱜ ᱜᱮ ᱦᱩᱭᱩᱜᱼᱟ ᱟᱞᱮ ᱥᱮᱫ ᱫᱚ ᱫᱟᱜᱽ ᱢᱟᱱᱮ ᱱᱚᱣᱟ ᱥᱮᱨᱢᱟ ᱫᱟᱜ ᱵᱚᱨᱥᱟ ᱫᱚ ᱵᱟᱝ ᱟᱞᱮ ᱥᱮᱫ ᱫᱚ ᱠᱮᱱᱮᱞ ᱠᱚ ᱢᱮᱱᱟᱜ ᱟᱠᱟᱫᱟ ᱦᱮᱸ ᱟᱨᱼᱼ ᱥᱮᱞᱩ ᱠᱚ ᱢᱮᱱᱟᱜ ᱟᱠᱟᱫᱟ ᱟᱞᱮ ᱫᱚ ᱱᱚᱣᱟ ᱵᱚᱨᱥᱟ ᱛᱮᱜᱮ ᱪᱟᱥ ᱵᱚᱪᱷᱚᱨ ᱨᱮ ᱵᱟᱨ ᱫᱷᱟᱣ ᱞᱮ ᱨᱚᱦᱚᱭᱟ᱾ ᱟᱨ ᱛᱟᱞᱮ ᱜᱚᱝᱠᱮ ᱚᱱᱛᱮ ᱫᱚ ᱚᱠᱟ ᱞᱮᱠᱟ, ᱟᱯᱮᱭᱟᱜ ᱵᱤᱨ ᱫᱤᱥᱚᱢ ᱥᱮᱫ ᱫᱚ? ᱟᱹ ᱱᱮᱛᱟᱨ ᱦᱚᱸ ᱱᱟᱦᱮᱞ ᱛᱮ ᱜᱮ ᱠᱚ ᱥᱤᱭᱮᱫᱟ ᱥᱮ ᱱᱮᱛᱟᱨ ᱥᱮ ᱡᱟᱦᱟᱸ ᱛᱟᱨ ᱜᱟᱰ ᱰᱩᱞᱩᱝᱼᱼ ᱚᱱᱚᱝ ᱠᱟᱱᱟ ᱚᱱᱟ ᱛᱮ ᱠᱚ ᱥᱤᱭᱮᱫᱟ᱾
ᱜᱚᱝᱠᱮ ᱱᱚᱛᱮ ᱫᱚ ᱡᱚᱛᱚ ᱛᱮᱜᱮ ᱠᱚ ᱥᱤᱭᱮᱫᱟ᱾
ᱟᱪᱷᱟ, ᱟᱪᱷᱟ-ᱟᱪᱷᱟ ᱵᱟᱦ ᱟᱹᱰᱤ ᱢᱚᱸᱡᱽ ᱱᱚᱜᱼᱚᱭ ᱛᱚᱨᱟᱝ ᱟ ᱟᱞᱮ ᱥᱮᱫ ᱫᱚ ᱜᱚᱝᱠᱮ ᱱᱚᱛᱮ, ᱱᱚᱱᱛᱮ ᱫᱚ ᱜᱚᱝᱠᱮ ᱵᱟᱝ ᱧᱮᱞᱚᱜᱚᱜᱼᱟ ᱱᱮᱛᱟᱨᱼᱼ ᱱᱮᱛᱟᱨ ᱴᱨᱟᱠᱴᱟᱨ ᱠᱚ ᱦᱮᱡ ᱵᱟᱲᱟ ᱠᱟᱛᱮᱫ ᱱᱟᱦᱮᱞ ᱠᱚᱫᱚ ᱵᱟᱝ ᱧᱮᱞᱚᱜ ᱠᱟᱱᱟ ᱦᱮᱸ᱾ ᱟᱨ ᱦᱚ ᱚᱱᱠᱟ ᱫᱤᱱ ᱛᱮ ᱦᱚᱲᱠᱚ ᱦᱤᱲᱤᱧ ᱤᱫᱤᱭᱮᱫᱟ᱾
ᱦᱳᱭ-ᱦᱳᱭ᱾
ᱟᱨ ᱛᱷᱟᱞᱮ ᱜᱚᱝᱠᱮ ᱚᱱᱛᱮ ᱫᱚ ᱥᱟᱵ ᱫᱚᱦᱚ ᱟᱠᱟᱫ ᱛᱟᱵᱚᱱᱟᱯᱮ ᱥᱮᱵᱟᱝ ᱮᱠᱫᱚᱢᱼᱼ
ᱦᱳᱭ-ᱦᱳᱭ ᱜᱚᱢᱠᱮ ᱥᱟᱵ ᱫᱚᱦᱚ ᱦᱩᱭ ᱠᱟᱱ ᱜᱤᱭᱟ᱾ ᱵᱟᱝᱠᱷᱟᱱ ᱫᱚ ᱟᱫᱽ ᱪᱟᱵᱟᱜ ᱠᱟᱱᱟ ᱱᱚᱣᱟ ᱠᱚ᱾
ᱟᱹᱰᱤ ᱴᱷᱤᱠ, ᱟᱹᱰᱤ ᱴᱷᱤᱠ ᱜᱚᱢᱠᱮ ᱱᱚᱸᱜᱼᱚᱭ ᱛᱚᱨᱟᱝ ᱟᱯᱮᱯᱮ ᱥᱟᱵ ᱫᱚᱦᱚ ᱟᱠᱟᱫ ᱛᱟᱵᱚᱱᱟ ᱥᱟᱹᱨᱤᱜᱮ ᱟᱹᱰᱤ ᱨᱟᱹᱥᱠᱟᱹ ᱵᱩᱡᱷᱟᱹᱜ ᱠᱟᱱᱟ ᱢᱚᱱᱮᱨᱮ᱾ ᱚᱠᱟᱴᱷᱮᱱ ᱪᱚᱝ ᱟᱹᱰᱤ ᱜᱚᱨᱚᱵᱽ ᱢᱤᱫᱴᱟᱝ ᱵᱩᱡᱷᱟᱹᱜ ᱠᱟᱱᱟ?
ᱦᱳᱭ᱾
ᱟ ᱛᱷᱟᱞᱮ ᱜᱚᱝᱠᱮ ᱛᱮᱦᱤᱧ ᱛᱤᱨᱤᱥ ᱡᱩᱱ ᱢᱟᱦᱟ ᱚᱠᱟᱞᱮᱠᱟ ᱯᱮ ᱢᱟᱱᱟᱣ ᱠᱮᱫ ᱛᱟᱵᱚᱱᱟᱻᱻ
ᱜᱚᱝᱠᱮ ᱢᱟᱱᱟᱣ ᱦᱩᱭᱮᱱ ᱜᱮᱭᱟ ᱢᱚᱸᱡᱽ ᱛᱮᱜᱮ ᱢᱟᱱᱟᱣ ᱦᱩᱭᱮᱱᱟ᱾
ᱵᱟᱦ, ᱟᱹᱰᱤ ᱢᱚᱸᱡᱽ᱾ ᱛᱟ ᱵᱚᱸᱜᱟ ᱵᱩᱨᱩ ᱠᱚ ᱟᱬᱜᱚ ᱞᱮᱱ ᱛᱟᱵᱚᱱᱟ ᱥᱮ ᱵᱟᱝ? ᱥᱤᱫᱩ ᱠᱟᱹᱱᱩ᱾
ᱦᱮᱸ ᱜᱚᱝᱠᱮ ᱞᱟᱹᱭᱢ ᱢᱮ?
ᱦᱮᱸ, ᱟᱸᱡᱚᱢᱚᱜ ᱠᱟᱱᱟ?
ᱟᱪᱷᱟ, ᱜᱚᱝᱠᱮ ᱠᱟᱹᱴᱤᱡ-ᱠᱟᱹᱴᱤᱡ ᱨᱚᱲ ᱠᱚ ᱠᱟᱴᱟ ᱠᱟᱴᱟ ᱟᱸᱡᱚᱢᱚᱜ ᱠᱟᱱᱟ ᱾
ᱱᱚᱰᱮ ᱜᱚᱝᱠᱮ ᱦᱟᱞᱠᱟ ᱦᱚᱭᱛᱳ ᱱᱮᱴᱣᱟᱨᱠ ᱠᱤᱪᱷᱩ ᱢᱟᱡᱷᱮ ᱢᱟᱡᱷᱮ ᱯᱨᱚᱵᱽᱞᱮᱢᱫ ᱛᱟᱹᱞᱤᱧᱟᱭ ᱾ ᱦᱚ
ᱟᱪᱷᱟ-ᱟᱪᱪᱷᱟ ᱾ ᱦᱳᱭ, ᱱᱤᱛᱚᱜ-ᱱᱤᱛᱚᱜ ᱫᱚᱞᱤᱧ ᱟᱸᱡᱚᱢ ᱮᱫᱟ ᱾ ᱦᱩᱸ ᱜᱚᱝᱠᱮ?
ᱟᱸᱡᱚᱢᱚᱜ ᱠᱟᱱᱟ ᱱᱤᱛᱚᱜ?
ᱦᱮᱸ, ᱟᱸᱡᱚᱢᱚᱜ ᱠᱟᱱᱟ ᱾
ᱦᱮᱸ, ᱜᱚᱝᱠᱮ ᱦᱮᱸ ᱜᱚᱝᱠᱮ ᱟᱸᱚᱢᱚᱜ ᱠᱟᱱᱟ ᱾
ᱦᱮᱸ, ᱟᱫᱷᱮᱠ ᱥᱚᱢᱚᱭ ᱟᱫᱷᱮᱠ ᱥᱚᱢᱚᱭ ᱵᱟᱝ ᱟᱸᱡᱚᱢᱚᱜ ᱠᱟᱱᱟ ᱟᱫᱷᱮᱠ-ᱟᱫᱷᱮᱠ ᱥᱚᱢᱚᱭ ᱾
ᱜᱚᱝᱠᱮ ᱢᱟᱡᱷᱮ-ᱢᱟᱡᱷᱮ ᱫᱚᱢᱮ ᱱᱮᱴᱚᱣᱟᱨᱠ ᱮ ᱰᱤᱥᱴᱟᱹᱵᱟ, ᱱᱚᱛᱮ ᱴᱷᱤᱠ ᱛᱮ ᱴᱟᱣᱟᱨ ᱵᱟᱭ ᱧᱟᱢᱟ ᱾
ᱟᱪᱷᱟ-ᱟᱪᱷᱟ, ᱟᱪᱷᱟ ᱾
ᱦᱮᱸ ᱾ ᱡᱟᱭᱦᱚ, ᱛᱟᱦᱚᱞᱮ ᱜᱚᱝᱠᱮ ᱱᱤᱛ ᱫᱚ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫ ᱛᱟᱵᱚᱱᱟ ᱱᱮᱛᱟᱨ ᱱᱤᱛᱚᱜ ᱫᱚ?
ᱱᱚᱜᱼᱚᱭ ᱜᱚᱝᱠᱮ ᱵᱚᱨᱥᱟ ᱟᱬᱜᱚ ᱟᱠᱟᱱᱟ, ᱱᱚᱜᱼᱚᱭ ᱪᱟᱥᱵᱟᱥ ᱠᱚᱨᱮ ᱜᱮ ᱪᱷᱩᱴᱟᱹᱣ ᱦᱩᱭ ᱟᱠᱟᱱᱟ ᱾
ᱥᱟᱹᱨᱤᱜᱮ ᱟᱵᱚ ᱥᱟᱱᱛᱟᱲᱟᱜ ᱫᱚ ᱱᱚᱣᱟ ᱜᱮᱛᱚ ᱢᱮᱱᱟᱜ ᱛᱟᱵᱚᱱᱟ ᱾ ᱦᱮᱸ ᱵᱟᱝ?
ᱦᱳᱭ - ᱦᱳᱭ ᱾
ᱟᱨ ᱫᱚᱢᱮ ᱜᱮ ᱫᱟᱜ ᱟᱠᱟᱫᱟᱭ ᱥᱮ ᱪᱮ ᱜᱚᱝᱠᱮ?
ᱦᱳᱭ ᱜᱚᱝᱠᱮ, ᱫᱚᱢᱮ ᱜᱮ ᱫᱟᱜ ᱟᱠᱟᱫᱟᱭ ᱾
ᱵᱟᱝ ᱚᱸᱰᱮ ᱨᱚᱴᱮ ᱠᱚ ᱨᱟᱜ ᱟᱸᱡᱚᱢᱚᱜ ᱠᱟᱱᱟ ᱛᱚ ᱫᱚᱢᱮ, ᱛᱚ ᱚᱱᱟ ᱛᱮᱜᱮᱞᱤᱧ ᱢᱮᱱᱮᱫᱟ ᱾
ᱦᱳᱭ-ᱦᱳᱭ, ᱦᱳᱭ-ᱦᱳᱭ, ᱫᱟᱜ ᱟᱠᱟᱫ ᱜᱮ ᱾ ᱦᱳᱭ, ᱡᱚᱢ ᱠᱚ ᱦᱩᱭᱩᱜ ᱠᱟᱱ ᱜᱮᱭᱟ ᱾
ᱟᱪᱷᱟ, ᱵᱟᱦ ᱟᱹᱰᱤ ᱢᱚᱡᱽ ᱛᱚ ᱾
ᱦᱮᱸ ᱦᱮᱸ ᱾
ᱟᱪᱪᱷᱟ ᱜᱚᱝᱠᱮ, ᱦᱟᱹᱠᱩ ᱦᱟᱹᱠᱩ ᱠᱚ ᱛᱤᱥ ᱠᱚ ᱟᱲᱜᱚᱱ ᱜᱮᱭᱟ ᱱᱚᱣᱟ ᱮ ᱟᱸᱡᱚᱢ ᱫᱟᱹᱞᱤᱧ ᱥᱮ ᱪᱮᱫ ᱚᱱᱠᱟ ᱵᱚᱨᱥᱟ ᱨᱮ ᱫᱚᱢᱮ ᱟᱲᱜᱚᱱᱟ ᱥᱟᱨᱤ ᱛᱤᱥ ᱠᱚ ᱟᱲᱜᱚᱱᱟ ᱟᱯᱮ ᱚᱱᱛᱮ?
ᱦᱳᱭ ᱜᱚᱢᱠᱮ ᱟᱲᱜᱳᱱ ᱜᱮᱭᱟ ᱠᱚ, ᱟᱫᱚ ᱵᱚᱨᱥᱟ ᱪᱟᱥ ᱵᱟᱥ ᱠᱚ ᱨᱚᱦᱚᱭ
ᱱᱤᱛᱚᱜ ᱟᱪᱪᱷᱟ ᱪᱷᱟ ᱪᱷᱟ ᱢᱟᱱᱮ ᱢᱟᱱ ᱱᱤᱛ ᱫᱚ ᱵᱟᱝ ᱜᱮ ᱠᱟᱹ ᱵᱟᱝ ᱥᱮ ᱪᱮᱫ? ᱦᱮᱸ ᱜᱚᱝᱠᱮ ᱟᱸᱡᱚᱢᱚᱜ ᱠᱟᱱᱟ?
ᱠᱟᱱᱟ ᱾
ᱵᱟᱜᱦ ᱜᱚᱢᱠᱮ ᱟᱹᱰᱤ ᱢᱚᱡᱽ ᱥᱟᱹᱨᱤᱜᱮ ᱟᱹᱰᱤ ᱨᱟᱹᱥᱠᱟᱹ ᱵᱩᱡᱷᱟᱹᱣ ᱮᱱᱟ ᱟᱨ ᱚᱲᱟᱜ ᱜᱚᱝᱠᱮ ᱫᱚ ᱚᱠᱟ ᱞᱮᱠᱟ ᱢᱮᱱᱟᱭᱟ ᱱᱟᱯᱟᱭ ᱜᱮᱭᱟ ᱛᱚ?
ᱦᱳᱭ ᱱᱟᱯᱟᱭ ᱜᱮ ᱾
ᱟᱪᱪᱷᱟ ᱟᱪᱪᱷᱟ ᱟᱪᱪᱷᱟ ᱟᱪᱪᱷᱟ ᱾
ᱛᱟᱦᱚᱞᱮ ᱜᱚᱝᱠᱮ ᱪᱮ ᱠᱚ ᱪᱤᱠᱟᱹ ᱵᱟᱲᱟ ᱦᱩᱭᱩᱜ ᱠᱟᱱᱟ?
ᱱᱤᱛᱚᱜ ᱫᱚ ᱱᱚᱜᱼᱚᱭ ᱛᱚ ᱵᱟᱝ ᱟᱹᱛᱩ ᱫᱤᱥᱚᱢ ᱥᱮᱫ ᱫᱚ ᱠᱷᱟᱱ ᱟᱹᱞᱤᱧ ᱠᱟᱹᱡ ᱵᱟᱭᱨᱮ ᱥᱮᱫ ᱞᱤᱧ ᱦᱮᱡ ᱟᱠᱟᱱᱟ ᱾ ᱟᱵᱚ ᱫᱚᱵᱤᱱ ᱵᱟᱲᱟᱭᱟ ᱛᱚ ᱟᱵᱚ ᱫᱚ ᱚᱱᱠᱟ ᱚᱲᱟᱜ ᱠᱚᱨᱮ ᱫᱚ ᱠᱟᱹᱢᱤ ᱠᱟᱢᱤ ᱵᱟᱲᱟᱭ ᱫᱟᱠᱚ ᱜᱳᱵᱟᱵᱟ ᱛᱟᱠᱚ ᱮ ᱵᱤᱫᱮᱥ ᱠᱟᱹᱢᱤ ᱞᱤᱧ ᱦᱮᱡ ᱟᱠᱟᱱ ᱚᱱᱛᱮ ᱨᱮᱜᱮᱧ ᱛᱟᱦᱮᱸ ᱠᱟᱱᱟ, ᱟᱨ ᱱᱚᱛᱮ ᱠᱷᱚᱱᱞᱤᱧ ᱱᱚᱜᱼᱚᱭ ᱚᱲᱟᱜ ᱥᱮᱥ ᱫᱚ ᱵᱟᱹᱞᱤᱧ ᱨᱩᱣᱟᱹᱲᱟ ᱦᱮᱡ ᱠᱟᱱᱟ ᱞᱤᱧ ᱜᱚᱝᱠᱮ ᱳᱭ ᱦᱩᱭ ᱮᱱᱟᱞᱤᱧ ᱮᱠ ᱮᱜ ᱤᱭᱟ ᱢᱤ ᱢᱤᱫ ᱪᱟᱸᱫᱚ ᱜᱟᱱ ᱾ ᱮ ᱛᱟᱦᱚᱞᱮ ᱜᱚᱝᱠᱮ ᱟᱵᱤᱱ ᱛᱟᱦᱚᱞᱮ ᱜᱚᱝᱠᱮ ᱟᱵᱤᱱ ᱫᱚ ᱚᱲᱟᱜ ᱨᱮ? ᱨᱩᱣᱟᱹᱲ ᱫᱚ ᱮᱱᱠᱷᱟᱱ ᱰᱮᱵᱤ ᱧᱚᱜ ᱚ ᱚᱲᱟᱜ ᱨᱮᱜᱮ ᱢᱮᱱᱟᱜ ᱵᱤᱱᱟ?
ᱦᱳᱭ ᱚᱲᱟᱜ ᱨᱮᱜᱮ ᱾
ᱟᱪᱪᱷᱟ ᱟᱪᱪᱷᱟ ᱟᱹᱞᱤᱧ ᱦᱚᱞᱤᱧ ᱨᱩᱣᱟᱹᱲᱟ ᱞᱚᱜᱚᱱ ᱧᱚᱜ ᱜᱮᱞᱤᱧ ᱨᱩᱣᱟᱹᱲᱟ ᱱᱚᱜ ᱚᱭ ᱮᱠᱟᱱ ᱵᱚᱨᱥᱟ ᱠᱚ ᱦᱮᱡ ᱟᱠᱟᱱᱟ ᱛᱚ
ᱦᱳᱭ ᱦᱳᱭ᱾
ᱛᱟᱦᱚᱞᱮ ᱜᱚᱢᱠᱮ ᱚᱱᱛᱮ ᱫᱚ ᱟᱵᱚᱣᱟᱜ ᱡᱮᱢᱚᱱ ᱪᱟᱥᱵᱟᱥ ᱠᱚᱫᱚ ᱪᱟᱥᱵᱟᱥ ᱛᱮᱜᱮ ᱡᱟᱦᱟᱸ ᱡᱮᱢᱚᱱ ᱚᱲᱟᱜ ᱠᱚᱨᱮ ᱡᱮᱢᱚᱱ ᱟ ᱥᱚᱵᱡᱤ ᱠᱚ ᱞᱟᱜᱟᱜ ᱛᱟᱵᱚᱱᱟ ᱠᱟᱹᱣᱰᱤ ᱠᱚ ᱦᱮᱸ ᱥᱮ ᱵᱟᱝ? ᱟᱫᱚ ᱦᱚᱜᱼᱱᱟ ᱡᱟᱦᱟᱸ ᱫᱤᱱᱨᱮ ᱫᱤᱱ ᱡᱟᱦᱟᱸ ᱫᱚ ᱫᱤᱱ ᱠᱷᱚᱨᱪᱟ ᱚᱱᱟ ᱠᱷᱚᱨᱪᱟ ᱫᱚ ᱜᱚᱢᱠᱮ ᱚᱠᱟ ᱞᱮᱠᱟ ᱛᱮ ᱵᱚ ᱩᱰᱩᱝ ᱛᱟᱵᱚᱱ ᱜᱮᱭᱟ ᱢᱟᱱᱮ ᱚᱲᱟᱜ ᱠᱟᱹᱢᱤ ᱠᱟ ᱛᱮ ᱥᱮ ᱵᱟᱭᱨᱮ ᱠᱟᱹᱢᱤ ᱠᱚ ᱚᱱᱠᱟ ᱡᱟᱦᱟᱸ ᱵᱮᱵᱽᱥᱟ ᱠᱚ ᱢᱮᱱᱟᱜ ᱛᱟᱵᱚᱱᱟ ᱚᱲᱟᱜ ᱠᱚᱨᱮ?
ᱜᱚᱢᱠᱮ ᱮᱴᱟᱜ ᱠᱚᱨᱮ ᱠᱟᱹᱢᱤ ᱦᱚᱸ ᱪᱟᱞᱟᱜ ᱦᱩᱭᱩᱜ ᱜᱮᱭᱟ ᱦᱚᱲᱟᱜ ᱠᱟᱹᱢᱤ ᱠᱚ᱾
ᱟᱪᱪᱷᱟ᱾
ᱚᱱᱠᱟ ᱠᱟᱹᱢᱤ ᱠᱟᱹᱢᱤ ᱠᱟᱛᱮᱫ ᱜᱮ ᱦᱮᱸ
ᱟᱪ
ᱢᱟ ᱞᱟᱹᱭᱵᱮᱱ,
ᱟᱪᱪᱷᱟ ᱟᱪᱪᱷᱟ ᱟᱪᱪᱷᱟ ᱜᱚᱢᱠᱮ ᱵᱟᱦ ᱢᱟᱱᱮ ᱟᱨ ᱮᱴᱟᱜ ᱦᱚᱲᱟ ᱪᱟᱞᱟᱜ ᱜᱮᱭᱟ ᱪᱤᱠᱟ?
ᱦᱳᱭ ᱦᱳᱭ ᱮᱴᱟᱜ ᱦᱚᱲᱟᱜ ᱠᱟᱹᱢᱤ ᱠᱚ ᱦᱚᱸ ᱪᱟᱞᱟᱜ ᱦᱩᱭᱩᱜ ᱜᱮᱭᱟ ᱟᱫᱚ ᱵᱟᱝ ᱠᱟᱹᱢᱤ ᱞᱮᱠᱷᱟᱱ ᱫᱚ ᱵᱟᱭ ᱜᱟᱱᱚᱜᱼᱟ,
ᱴᱷᱤᱠ ᱴᱷᱤᱠ ᱮᱠᱫᱚᱢ ᱥᱟᱹᱨᱤ ᱠᱟᱛᱷᱟ ᱵᱤᱱ ᱢᱮᱱ ᱠᱟᱫᱟ ᱜᱚᱢᱠᱮ ᱠᱟᱨᱚᱱ ᱮᱴᱟᱜ ᱦᱚᱲᱟᱜ ᱢᱟᱱᱮ ᱟᱵᱚ ᱥᱟᱱᱛᱟᱲ ᱫᱚ ᱱᱚᱝᱠᱟ ᱜᱮᱛᱚ ᱡᱮ ᱦᱳᱭᱛᱳ ᱚᱠᱟᱨ ᱨᱮ ᱪᱚᱝ ᱢᱟᱱᱮ ᱵᱟᱝ ᱠᱟᱹᱢᱤ ᱞᱮᱠᱷᱟᱱ ᱟᱵᱚ ᱫᱚ ᱡᱚᱢ ᱫᱚᱦᱚᱭ ᱛᱚ ᱡᱚᱢ ᱫᱚᱦᱚᱭ ᱛᱚ ᱪᱟᱞᱟᱜ ᱨᱮᱦᱚᱸ ᱢᱮᱱᱠᱷᱟᱱ ᱱᱚᱜ- ᱚᱭ ᱡᱮ ᱨᱩᱣᱟᱹ ᱦᱟᱹᱥᱩ ᱞᱮᱱᱠᱷᱟᱱ ᱡᱟ ᱠᱟᱹᱣᱰᱤ ᱠᱚ ᱞᱟᱜᱟᱜᱼᱟ ᱦᱮᱸ ᱥᱮ ᱵᱟᱝ, ᱮᱠᱫᱚᱢ ᱥᱟᱹᱨᱤ ᱠᱟᱛᱷᱟ ᱜᱚᱝᱠᱮ ᱵᱟᱝ ᱟᱹᱰᱤ ᱱᱟᱯᱟᱭ ᱩᱭᱦᱟᱹᱨ ᱵᱷᱟᱵᱱᱟ ᱵᱮᱱ ᱵᱤᱱ ᱫᱚᱦᱚ ᱟᱠᱟᱫᱟ, ᱟᱨ ᱛᱟᱦᱚᱞᱮ ᱢᱟᱹᱭ ᱵᱟᱹᱵᱩ ᱛᱟᱠᱚ ᱫᱚ ᱩᱱᱠᱩ ᱫᱚ ᱚᱠᱟ ᱨᱮᱠᱚ ᱯᱟᱲᱦᱟᱜ ᱠᱟᱱᱟ? ᱢᱮᱱᱟᱜ
ᱢᱟᱹᱭ ᱵᱟᱹᱵᱩ ᱠᱚᱫᱚ ᱠᱟᱹᱴᱤᱡ ᱤᱥᱠᱩᱞ ᱛᱮᱜᱮ,
ᱟᱨ ᱠᱟᱹᱴᱤᱡ ᱤᱥᱠᱩᱞ ᱨᱮᱜᱮ ᱵᱟᱝ? ᱵᱟ ᱵᱟ ᱟᱹᱰᱤ ᱫᱤᱱ ᱦᱤ ᱟᱹᱰᱤ ᱵᱟᱹᱞᱤᱧ ᱪᱟᱞᱟᱣ ᱟᱠᱟᱱᱟ ᱛᱤᱱᱟᱹᱜ ᱠᱚ ᱢᱟᱨᱟᱝ ᱟᱠᱟᱱᱟ ᱧᱮᱞ ᱦᱚᱸ ᱫᱚᱢᱮ ᱵᱩᱡᱷᱟᱹᱣ ᱠᱟᱱᱟ ᱢᱟᱡᱷᱮᱸ ᱢᱟᱡᱷᱮᱸ ᱦᱮᱸ,
ᱚ ᱾
ᱥᱟᱹᱨᱤ-ᱥᱟᱹᱨᱤ ᱜᱮ, ᱟᱹᱵᱤᱱ ᱵᱟᱸᱵᱤᱱ ᱦᱤᱡᱩᱜ ᱠᱟᱱᱟ ᱟᱹᱞᱤᱧ ᱨᱮᱱ ᱚᱲᱟᱜ ᱠᱚᱼᱼ ᱮ ᱢᱟᱡᱷᱮ-ᱢᱟᱡᱷᱮ ᱞᱟᱹᱭ ᱜᱮᱭᱟᱭ ᱡᱮ ᱢᱮᱛᱟ ᱠᱤᱱ ᱵᱤᱱ ᱦᱤᱡᱩᱜ ᱵᱤᱱ ᱦᱮᱸ?
ᱟᱪᱷᱟ-ᱟᱪᱷᱟ, ᱟᱫᱚ ᱜᱚᱝᱠᱮ ᱴᱟᱭᱤᱢ ᱠᱚᱜᱮ ᱵᱟᱝ ᱧᱟᱢᱚᱜ ᱠᱟᱱᱟ ᱪᱟᱞᱟᱜ ᱨᱮᱱᱟᱜ᱾
ᱦᱮᱸ ᱟᱪᱷᱟ-ᱟᱪᱷᱟ ᱟᱪᱷᱟ-ᱟᱪᱷᱟ ᱟᱪᱷᱟ ᱟᱫᱚ ᱜᱚᱝᱠᱮ ᱚᱱᱠᱟ ᱜᱮ ᱱᱮᱛᱟᱨᱮ ᱱᱚᱜ ᱚᱭ ᱰᱤᱡᱤᱴᱮᱞ ᱡᱩᱜ ᱦᱮᱡ ᱠᱟᱛᱮᱫᱼᱼ ᱚᱠᱟ ᱨᱮᱪᱚᱝ ᱯᱟᱹᱦᱤᱞ ᱡᱮᱢᱚᱱ ᱯᱮᱲᱟ ᱯᱟᱹᱲᱦᱟᱹ ᱵᱚᱱ ᱪᱟᱞᱟᱜ ᱛᱟᱦᱮᱸᱫ ᱱᱮᱛᱟᱨ ᱫᱚ ᱫᱤᱱ ᱫᱤᱱ ᱛᱮ ᱯᱮᱲᱟ ᱯᱟᱹᱲᱦᱟᱹ ᱦᱚᱭᱛᱳ ᱵᱚᱱ ᱟᱜ ᱤᱫᱤᱜ ᱠᱟᱱ ᱞᱮᱠᱟ ᱜᱮ ᱠᱚ ᱵᱩᱡᱷᱟᱹᱜ ᱠᱟᱱᱟ ᱚᱱᱠᱟ ᱢᱚᱢᱮᱴ ᱢᱟᱱᱮ ᱰᱤᱡᱤᱴᱟᱞ ᱡᱩᱜᱽ ᱦᱮᱡ ᱠᱟᱛᱮ ᱪᱮᱠᱟ ᱵᱤᱱ ᱢᱚᱱᱮ ᱫᱟ ᱟᱵᱤᱱ ᱱᱚᱣᱟ ᱨᱮ?
ᱦᱳᱭ, ᱦᱳᱭ-ᱦᱳᱭ ᱚᱱᱠᱟ ᱜᱮ ᱮᱠᱫᱚᱢ ᱾
ᱴᱷᱤᱠ, ᱴᱷᱤᱠ-ᱴᱷᱤᱠ ᱟᱻ ᱛᱟᱦᱚᱞᱮ ᱜᱚᱝᱠᱮ ᱱᱮᱛᱟᱨ ᱛᱟᱦᱚᱞᱮ ᱱᱚᱜ ᱚᱭ ᱡᱮ ᱡᱟᱹᱯᱩᱫ ᱫᱤᱱ ᱦᱮᱡ ᱟᱠᱟᱱᱟ ᱛᱟᱦᱚᱞᱮ ᱛᱚ ᱥᱚᱵ ᱫᱤᱱ ᱜᱮ ᱡᱤᱞ ᱢᱟᱱᱮ ᱦᱟᱹᱠᱩ ᱜᱮ ᱡᱚᱢ ᱦᱩᱭᱩᱜ ᱠᱟᱱᱟ? ᱛᱟᱞᱦᱮᱸ ᱥᱮ ᱡᱤᱞ ᱜᱮ ᱡᱚᱢ ᱦᱩᱭᱩᱜ ᱠᱟᱱᱟ ᱥᱚᱵ ᱫᱤᱱ ᱜᱮ ᱦᱮᱸ᱾
ᱦᱳᱭ ᱢᱟᱡᱷᱮ-ᱢᱟᱡᱷᱮ ᱡᱚᱢᱵᱟᱲᱟᱭ ᱜᱮ ᱦᱩᱭᱩᱜ ᱠᱟᱱᱟ᱾
ᱟᱪᱷᱟ-ᱟᱪᱷᱟ ᱾
ᱟᱨ ᱫᱤᱱ ᱦᱚᱸ ᱠᱮᱥ ᱦᱩᱸᱼᱼ
ᱫᱤᱱ ᱦᱚᱸ ᱜᱚᱝᱠᱮᱼᱼ
ᱛᱟᱦᱚᱞᱮ, ᱟᱞᱤᱱ ᱦᱚᱸᱦᱟᱸᱜ ᱡᱚᱢ ᱠᱚᱫᱚ ᱵᱟᱝ ᱵᱩᱡᱷᱟᱹᱣ ᱟᱠᱟᱱᱟ ᱫᱤᱱ-ᱫᱤᱱ ᱫᱚᱼᱼ ᱢᱟᱱᱮ ᱢᱟᱡᱷᱮ-ᱢᱟᱡᱷᱮ ᱜᱮ ᱡᱚᱢ ᱵᱟᱲᱟᱭ ᱦᱩᱭᱩᱜ ᱠᱟᱱᱟ ᱡᱤᱞ ᱠᱚᱫᱚ᱾
ᱦᱳᱭ ᱟᱪᱷᱟ-ᱟᱪᱷᱟ᱾ ᱟᱫᱚ ᱚᱱᱟ ᱠᱟᱛᱷᱟ ᱜᱮ ᱚᱱᱟ ᱜᱚᱝᱠᱮ ᱠᱚ ᱞᱟᱹᱭ ᱠᱟᱫᱟ ᱡᱮ ᱜᱚᱢᱠᱮ
ᱛᱟᱞᱦᱮᱸ ᱪᱟ ᱚᱲᱟᱜ ᱠᱚᱨᱮ ᱪᱟᱥᱵᱟᱥ ᱠᱚᱫᱚᱼᱼ
ᱮ ᱜᱚᱝᱠᱮ ᱪᱟᱥ ᱠᱚᱫᱚ ᱠᱷᱟᱱ ᱟᱹᱞᱤᱧ ᱢᱟᱞᱤᱧ ᱞᱟᱹᱭᱟᱫ ᱵᱮᱱᱟ ᱵᱟᱭᱨᱮ ᱥᱮᱫ ᱨᱮ ᱢᱮᱱᱟᱜ ᱞᱤᱧᱟ ᱫᱚ ᱚᱲᱟᱜ ᱜᱚᱝᱠᱮ ᱛᱮᱜᱮ ᱢᱮᱱᱟᱭᱟ ᱟᱫᱚ ᱩᱱᱤᱜᱮ ᱮᱠᱷᱟᱱ ᱠᱷᱮᱛ ᱠᱚᱫᱚᱭ ᱥᱤ ᱦᱚᱪᱚ ᱟᱠᱟᱫᱟ ᱟᱨ ᱫᱮᱠᱷᱟ ᱡᱟᱠ ᱠᱷᱟᱱ ᱨᱚᱦᱚᱭ ᱛᱤᱥ ᱦᱩᱭᱩᱜᱼᱟ? ᱦᱮᱸ᱾
ᱟᱪᱷᱟ ᱾
ᱛᱟᱞᱮ ᱵᱮᱼᱼ ᱛᱟᱦᱚᱞᱮ ᱟᱹᱵᱤᱱ ᱟᱵᱤᱱᱟᱜ ᱴᱟᱠᱴᱟᱨ ᱜᱟᱹᱰᱤ ᱛᱟᱦᱮᱸ ᱠᱟᱱᱟ ᱚᱱᱟ ᱢᱮᱱᱟᱜ ᱜᱮᱭᱟ ᱥᱮ ᱵᱤᱱ ᱟᱠᱷᱨᱤᱧ ᱠᱮᱫᱟ?
ᱦᱳᱭ ᱢᱮᱱᱟᱜ ᱜᱮᱭᱟ ᱦᱮᱱᱟᱜ ᱜᱮᱭᱟ ᱟᱹᱞᱤᱧ ᱰᱟᱭᱵᱷᱟᱨ ᱛᱮᱞᱤᱧ ᱯᱟᱸᱡᱟ ᱵᱟᱲᱟᱭᱮᱫ ᱠᱚᱣᱟ ᱵᱟᱹᱞᱤᱧ ᱧᱟᱢᱮᱫ ᱠᱚᱣᱟ᱾
ᱟᱪᱷᱟ-ᱟᱪᱷᱟ ᱟᱞᱮ ᱟᱹᱛᱩ ᱨᱮ ᱢᱤᱫᱴᱮᱱ ᱰᱨᱟᱭᱵᱟᱨ ᱢᱮᱱᱟᱭᱟ ᱟᱹᱞᱤᱧ ᱞᱤᱧ ᱡᱚᱜᱟᱲ ᱟᱵᱤᱱᱟ ᱥᱮ ᱪᱮᱫ ᱫᱟᱦᱚᱞᱮᱼᱼ
ᱦᱳᱭ-ᱦᱳᱭ ᱡᱚᱜᱟᱲᱟᱞᱤᱧ ᱵᱮᱱ ᱟᱹᱞᱤᱧ ᱯᱟᱸᱡᱟ ᱵᱟᱲᱟᱭᱮᱫ ᱠᱚᱣᱟᱞᱤᱧ ᱧᱟᱢ ᱜᱮ ᱵᱟᱹᱞᱤᱧ ᱧᱟᱢᱮᱫ ᱠᱚᱣᱟ᱾
ᱟᱪᱷᱟ-ᱟᱪᱷᱟ ᱟᱫᱚ ᱡᱚᱛᱚ ᱼᱼ ᱡᱚᱛᱚ ᱪᱮᱝᱨᱟ ᱰᱟᱭᱵᱟᱨ ᱛᱚ ᱟᱞᱤᱧ ᱫᱚᱵᱤᱱ ᱧᱮᱞ ᱞᱟᱹᱜᱤᱫ ᱪᱮᱝᱨᱟ ᱰᱟᱭᱵᱟᱨ ᱫᱚ ᱚᱠᱟᱞᱮ ᱞᱮᱠᱟ ᱱᱩᱠᱩ ᱫᱚᱼᱼ ᱠᱟᱹᱢᱤ ᱜᱮᱠᱚ ᱯᱷᱟᱹᱠᱤᱭᱟᱼᱜ ᱦᱮᱸ ᱵᱟᱝ ᱾
ᱦᱳᱭ-ᱦᱳᱭ᱾
ᱚᱱᱛᱮ ᱛᱟᱦᱚᱞᱮ ᱛᱚ ᱵᱤᱨ ᱫᱤᱥᱚᱢ ᱥᱮᱫ ᱫᱚ ᱜᱤᱫᱽᱨᱟᱹ ᱠᱚ ᱵᱟᱝᱠᱚ ᱪᱷᱩᱴᱟᱹᱜ ᱠᱟᱱᱟᱼᱼ ᱚᱱᱠᱟ ᱫᱚ ᱜᱚᱝᱠᱮ ᱰᱟᱭᱵᱟᱨ ᱵᱟᱹᱱᱩᱜ ᱠᱚᱣᱟ ᱜᱤᱫᱽᱨᱟᱹ ᱰᱟᱭᱵᱟᱨ ᱜᱤᱫᱽᱨᱟᱹᱼᱼ
ᱜᱚᱝᱠᱮ ᱢᱮᱱᱟᱜ ᱫᱚ ᱢᱮᱱᱟᱜ ᱠᱚᱣᱟ ᱟᱫᱚᱼᱼ
ᱠᱟᱹᱢᱤ ᱨᱮ ᱢᱚᱱᱚᱞ ᱠᱚᱣᱟ ᱥᱮ ᱪᱮᱫ᱾
ᱦᱳᱭ-ᱦᱳᱭ᱾
ᱥᱟᱹᱨᱤ ᱜᱮ ᱜᱚᱝᱠᱮ ᱱᱮᱛᱟᱨ ᱨᱮᱱ ᱜᱤᱫᱽᱨᱟᱹ ᱪᱮᱫ ᱵᱤᱱ ᱢᱮᱛᱟ ᱠᱚᱣᱟ ᱵᱟᱝ ᱠᱚ ᱵᱩᱡᱷᱟᱹᱣᱟ ᱦᱮᱸ ᱾ ᱛᱟᱵᱚ ᱫᱚ ᱵᱚᱭᱮᱥ ᱦᱩᱭ ᱮᱱ ᱛᱟᱵᱚᱱᱟ ᱟᱵᱚ ᱫᱚ ᱛᱚᱼᱼ ᱵᱩᱡᱷᱟᱹᱣᱟᱵᱚᱱ ᱠᱤᱱᱛᱩ ᱡᱟᱦᱟᱸᱭ ᱱᱤᱛᱚᱜ ᱡᱩᱣᱟᱹᱱ-ᱡᱩᱣᱟᱹᱱ ᱠᱚ ᱢᱮᱱᱟᱜ ᱠᱚᱣᱟ ᱵᱩᱡᱷᱟᱹᱣᱼᱼ ᱦᱮᱸ ᱥᱮ ᱪᱮᱫ᱾
ᱦᱳᱭ ᱮᱠᱫᱚᱢ-ᱮᱠᱫᱚᱢ᱾
ᱛᱟᱦᱚᱞᱮ ᱚᱲᱟᱜ ᱠᱚᱨᱮ, ᱚᱲᱟᱜ ᱜᱚᱝᱠᱮ ᱥᱟᱶᱛᱮ ᱵᱟᱹᱵᱩ ᱢᱟᱹᱭ ᱛᱟᱹᱠᱤᱱ ᱱᱟᱯᱟᱭ ᱜᱮ ᱮᱠᱫᱚᱢ?
ᱦᱳᱭ ᱱᱟᱯᱟᱭ ᱜᱮ᱾
ᱵᱟᱦ-ᱵᱟᱦ ᱟᱹᱵᱤᱱᱟᱜ ᱵᱟᱯᱞᱟ ᱨᱮᱦᱚᱸ ᱵᱟᱹᱞᱤᱧ ᱪᱟᱞᱟᱣ ᱫᱟᱲᱮᱭᱟᱫᱟ ᱟᱹᱰᱤ ᱫᱩᱠ ᱨᱮᱱᱟᱜ ᱠᱟᱛᱷᱟ ᱦᱮᱸᱼᱼ
ᱴᱷᱤᱠ ᱴᱷᱤᱠ ᱴᱷᱤᱠ, ᱟᱞᱮ ᱥᱮᱫ ᱢᱮᱫ ᱫᱷᱟᱣ ᱦᱤᱨᱤ ᱦᱤᱡᱩᱜ ᱵᱤᱱ ᱚᱲᱟᱜ ᱜᱚᱝᱠᱮ ᱫᱚᱢᱮ ᱞᱟᱹᱭᱫᱟᱭ ᱛᱤᱥᱮ ᱵᱤᱱ ᱛᱤᱥᱮ, ᱮ ᱦᱤᱡᱩᱜ ᱟᱭ ᱟᱵᱤᱱ ᱨᱮᱱ ᱜᱟᱛᱮ ᱫᱚ ᱦᱮᱸ,
ᱟᱪᱷᱟ ᱟᱪᱷᱟ ᱾
ᱮᱠᱫᱚᱢ ᱟᱵᱚᱣᱟᱜ, ᱦᱮᱸ ᱟᱵᱚᱣᱟᱜ ᱱᱚᱜᱼᱚᱭ ᱯᱟᱲᱦᱟᱣ ᱡᱤᱭᱚᱱ ᱨᱮᱱᱟᱜ ᱠᱟᱛᱷᱟ ᱠᱚ ᱫᱤᱥᱟᱹ ᱦᱤᱡᱩᱜᱼᱟ ᱦᱮᱸ ᱥᱮ ᱪᱮᱫ?
ᱟᱪᱷᱟ ᱟᱪᱷᱟ ᱦᱳᱭ ᱾
ᱟᱵᱚᱣᱟᱜ ᱵᱟᱥᱠᱮ ᱵᱟᱠᱷᱳᱞ ᱨᱮᱱᱟᱜ ᱡᱤᱞ ᱫᱟᱠᱟ ᱡᱚᱢ ᱾
ᱦᱳᱭ ᱦᱳᱭ ᱾
ᱜᱚᱝᱠᱮ ᱛᱚᱵᱮ, ᱟᱨ ᱛᱤᱥ ᱵᱮᱱ ᱦᱤᱡᱩᱜ ᱠᱟᱱᱟ ᱞᱟᱹᱭ ᱠᱮᱫᱟ ᱵᱮᱱ,
ᱟᱹᱞᱤᱧ ᱮᱠᱷᱟᱱ ᱫᱮᱠᱷᱟ ᱡᱟᱠ ᱜᱚᱝᱠᱮ ᱱᱚᱜᱼᱚᱭ ᱛᱚ ᱵᱚᱨᱥᱟ ᱢᱟ ᱵᱚᱞᱚ ᱟᱠᱟᱱᱟ ᱛᱚ ᱠᱷᱟᱱ ᱫᱮᱠ ᱫᱮᱠᱷᱟ ᱡᱟᱠ ᱱᱚᱣᱟ ᱵᱚᱨᱥᱟ ᱢᱩᱪᱟᱹᱫ ᱢᱩᱪᱟᱹᱫ ᱜᱮᱞᱤᱧ ᱵᱟᱜᱟᱜᱼᱟ ᱮᱠᱷᱟᱱ ᱨᱚᱦᱚᱭ ᱠᱚ ᱟᱨᱚᱢᱵᱚ ᱞᱮᱱᱠᱷᱟᱱ ᱜᱮ ᱦᱮᱸ,
ᱟᱪᱷᱟ ᱟᱪᱷᱟ,
ᱛᱟᱦᱚᱞᱮ ᱟᱹᱵᱤᱱ ᱫᱚᱵᱤᱱ ᱛᱤᱱ ᱡᱷᱮᱞ ᱠᱮᱫᱟ ᱢᱟᱱᱮ ᱨᱚᱦᱚᱭ ᱠᱚᱫᱚ ᱵᱤᱱ ᱟᱨᱚᱢᱵᱷᱚ ᱟᱠᱟᱫᱟ ᱥᱮ ᱟᱹᱣᱤᱭᱟᱜᱼᱟ ᱮᱠᱷᱟᱱ ᱫᱚ,
ᱵᱟᱝ ᱜᱚᱝᱠᱮ ᱵᱟᱝ ᱟᱨᱚᱢᱵᱚ ᱦᱩᱭ ᱠᱟᱱᱟ ᱨᱚᱦᱚᱭ ᱠᱚᱫᱚ ᱾
ᱟᱪᱪᱷᱟ ᱟᱪᱪᱷᱟ ᱟᱷᱟᱷᱟ ᱟᱫᱚ ᱛᱮᱦᱮᱧ ᱦᱚᱛᱚ ᱛᱮᱦᱮᱧ ᱦᱚᱛᱚ ᱱᱚᱜ ᱵᱮᱥᱛᱚ ᱨᱮᱵᱤᱱ ᱛᱟᱦᱮᱸ ᱠᱟᱱᱟ ᱛᱮᱦᱮᱧ ᱡᱩᱱ ᱡᱩᱱ ᱛᱤᱨᱤᱥ ᱡᱩᱱ ᱛᱟᱦᱮᱸ ᱠᱟᱱ ᱛᱫ ᱦᱮᱸ ᱵᱟᱝ ᱾
ᱦᱳᱭ ᱦᱳᱭ ᱡᱩᱱ ᱛᱟᱦᱮᱸ ᱠᱟᱱᱟ ᱦᱮᱸ ᱤᱧ ᱫᱚ ᱵᱮᱥᱛᱚ ᱛᱮᱜᱮ ᱛᱟᱦᱮᱸ ᱦᱩᱭ ᱞᱮᱱᱟ ᱾
ᱟᱪᱪᱷᱟ ᱜᱚᱝᱠᱮ ᱚᱱᱛᱮ ᱫᱚ ᱢᱟᱱᱮ ᱪᱮᱠᱟ ᱪᱮᱠᱟ ᱢᱟᱱᱮ ᱟᱛᱳ ᱨᱮ ᱱᱚᱜᱼᱚᱭ ᱡᱮ ᱡᱟᱦᱟᱸ ᱛᱤᱱᱟᱹᱜ ᱢᱮᱱᱟᱜ ᱯᱮᱭᱟ ᱢᱮᱱᱫᱚ ᱚᱸᱰᱮ ᱠᱷᱟᱱ ᱢᱟᱺᱡᱷᱤ ᱢᱺᱡᱷᱤ ᱵᱟᱵᱟ ᱡᱚᱜᱽ ᱢᱟᱹᱡᱷᱤ ᱵᱟᱵᱟ ᱡᱟᱢᱟ ᱟᱛᱩ ᱨᱮᱱ ᱡᱟᱦᱟᱸ ᱛᱤᱱᱟᱹᱜ ᱜᱩᱤ ᱜᱩᱨᱤᱯ ᱠᱚ, ᱡᱷᱚᱛᱚ ᱟᱛᱮ ᱜᱮᱯᱮ ᱢᱟᱱᱟᱣᱟ ᱥᱮ ᱚᱠᱟ ᱞᱮᱠᱟ ᱯᱮ ᱢᱟᱱᱟᱣᱟ ᱜᱚᱝᱠᱮ ᱱᱚᱣᱟ ᱫᱚ?
ᱡᱚᱛᱚᱛᱮᱫ ᱜᱮ ᱡᱚᱛᱚᱛᱮᱫ ᱜᱮ ᱜᱚᱝᱠᱮ ᱾
ᱡᱚᱛᱚ ᱟᱛᱮ ᱜᱮ ᱵᱟᱝ?
ᱟᱹᱛᱩ ᱨᱮᱱ ᱡᱚᱛᱚ ᱠᱚ ᱥᱟᱱᱟᱢ ᱠᱚᱜᱮ ᱦᱮᱸ᱾ ᱦᱮᱸ ᱫᱟᱜ ᱜᱚᱝᱠᱮ ᱟᱯᱮ ᱥᱮᱫ ᱟᱯᱮ ᱥᱮᱫ ᱫᱚ ᱚᱠᱟ ᱞᱮᱠᱟ ᱠᱚ ᱢᱟᱱᱟᱣᱟ ᱟᱯᱮ ᱥᱮᱫ ᱫᱚ?
ᱜᱚᱝᱠᱮ ᱱᱚᱛᱮ ᱦᱚᱸ ᱟᱹᱞᱤᱧ ᱢᱟ ᱵᱟᱭᱨᱮ ᱨᱮ ᱢᱮᱱᱟᱜ ᱞᱤᱧᱟ,